ᱦᱮᱞᱳ ᱾
ᱦᱮᱸ ᱫᱤᱫᱤ ᱡᱚᱦᱟᱨ ᱡᱚᱦᱟᱨ ᱾
ᱦᱮᱸ ᱜᱚᱢᱞᱠᱮ ᱱᱮᱴᱚᱣᱟᱨᱠ ᱯᱚᱨᱵᱮᱞᱮᱢᱜ ᱠᱟᱱᱟ ᱨᱚᱲ ᱟᱸᱡᱚᱢᱚᱜ ᱠᱟᱱᱟ ᱥᱮ?
ᱦᱮᱸ ᱦᱮᱸ ᱨᱚᱲ ᱟᱸᱡᱚᱢᱚᱜ ᱠᱟᱱᱟ ᱾
ᱦᱮᱸ ᱛᱚ ᱫᱟᱠᱟ ᱠᱚ ᱠᱤᱫᱩᱵ ᱵᱟᱲᱟ ᱠᱚ ᱦᱩᱭᱱᱟ?
ᱦᱮᱸ ᱦᱮᱸ ᱫᱟᱠᱟ ᱠᱤᱫᱩᱵ ᱵᱟᱲᱟ ᱫᱚ ᱦᱩᱭᱱᱟ, ᱜᱚᱝᱠᱮ ᱟᱵᱤᱱᱟᱜ ᱫᱚ ᱛᱟᱦᱚᱞᱮ?
ᱦᱮᱸ ᱟᱞᱤᱧ ᱦᱚᱸ ᱱᱚᱛᱮ ᱡᱚᱢ ᱵᱟᱲᱟ ᱦᱩᱭ ᱠᱟᱱᱟ ᱡᱚᱢ ᱵᱟᱲᱟ ᱠᱟᱛᱮᱜ ᱜᱮ ᱠᱩᱞᱦᱤ ᱥᱮᱡ ᱨᱮ ᱢᱮᱱᱟᱜ ᱞᱤᱧᱟᱹ ᱾
ᱢᱮᱱᱫᱟᱞᱤᱝ ᱩᱛᱩ ᱫᱚ ᱪᱮᱫ ᱠᱚᱯᱮ ᱩᱛᱩ ᱠᱮᱫᱟ?
ᱚ ᱩᱛᱩ ᱩᱛᱩ ᱫᱚ ᱦᱩᱭᱩᱜ ᱠᱟᱱᱟ ᱛᱮᱦᱮᱧ ᱫᱚ ᱚᱱᱠᱟ ᱵᱤᱥᱮᱥ ᱠᱤᱪᱷᱩ ᱫᱚ ᱵᱟᱝ ᱛᱟᱦᱮᱸ ᱠᱟᱱᱟ ᱟᱹᱞᱩ ᱟᱨ ᱫᱟᱹᱞ ᱛᱟᱦᱮᱸ ᱠᱟᱱᱟ ᱚᱱᱟ ᱥᱟᱞᱟᱜ ᱛᱮ ᱟᱨ ᱪᱮᱫ ᱮᱸᱻ ᱵᱩᱨᱩ ᱨᱮᱱᱟᱜ ᱡᱟᱦᱟᱸ ᱩᱫ ᱠᱚ ᱛᱟᱦᱮᱸ ᱠᱟᱱᱟ ᱚᱱᱟ ᱩᱫ ᱵᱷᱟᱡᱟ ᱛᱟᱦᱮᱸ ᱠᱟᱱᱟ ᱟᱨ ᱪᱮᱫ ᱾
ᱦᱮᱸ ᱦᱮᱸ ᱦᱮᱸ ᱵᱩᱨᱩ ᱫᱤᱥᱚᱢ ᱟᱞᱮ ᱥᱮᱡ ᱫᱚ ᱵᱩᱨᱩ ᱫᱤᱥᱚᱢ ᱾
ᱦᱮᱸ ᱾ ᱦᱮᱸ ᱟᱫᱚ ᱚᱱᱠᱟ ᱦᱚᱭᱛᱚ ᱩᱫ ᱮᱸᱻᱯᱩᱴᱠᱟᱹ ᱵᱚᱞᱛᱮ ᱫᱚ ᱟᱹᱣᱨᱤ ᱧᱟ ᱟᱹᱣᱨᱤ ᱠᱚ ᱟᱹᱜᱩ ᱠᱚᱣᱟ ᱛᱚᱵᱮ ᱩᱫ ᱠᱚᱫᱚ ᱠᱚᱱᱴᱤᱱᱤᱭᱩ ᱵᱟᱥ ᱛᱮᱜᱮ ᱠᱚ ᱟᱹᱜᱩᱭᱮᱫ ᱟᱨ ᱪᱮᱫ ᱦᱮᱸ ᱢᱤᱜ ᱵᱟᱨ ᱢᱤᱫ ᱵᱟᱨ ᱫᱤᱱ ᱪᱷᱟᱲᱟ ᱪᱷᱟᱲᱟ ᱾
ᱪᱮᱫ ᱞᱮᱠᱟ ᱪᱮᱫ ᱞᱮᱠᱟ?
ᱢᱮᱱ ᱫᱟᱞᱤᱧ ᱫᱟᱜ ᱡᱟᱯᱩᱫ ᱟᱯᱮ ᱥᱮᱫ ᱪᱮᱫ ᱞᱮᱠᱟ?
ᱦᱮᱸ ᱫᱟᱜ ᱡᱟᱹᱯᱩᱫ ᱫᱚ ᱠᱚᱱᱴᱤᱱᱤᱭᱩ ᱛᱮᱜᱮ ᱢᱟᱱᱮ ᱫᱤᱱᱜᱮ ᱦᱩᱭᱩᱜ ᱠᱟᱱ ᱜᱮᱭᱟ ᱟᱞᱮ ᱥᱮᱫ ᱾ ᱥᱮᱛᱟᱜ ᱵᱮᱲᱟ ᱛᱠᱤᱱ ᱵᱮᱲᱟ ᱦᱚᱸ ᱟᱭᱩᱵ ᱵᱮᱲᱟ ᱾ ᱱᱤᱛᱳᱜ ᱜᱮ ᱡᱮᱢᱚᱱ ᱟᱨ ᱪᱮᱫ ᱥᱟᱛᱴᱟ ᱟᱴᱴᱟ ᱱᱟᱜᱟᱛ ᱥᱮᱨᱚᱠᱚᱢ ᱵᱷᱟᱵᱛᱮ ᱪᱮᱫ ᱥᱚᱠᱛᱚᱭ ᱫᱟᱜ ᱵᱟᱲᱟ ᱜᱚᱫ ᱠᱮᱫᱟᱭ ᱾
ᱦᱮ ᱨᱚᱦᱚᱭ ᱵᱟᱲᱟ ᱠᱚ ᱛᱤᱱᱟᱹᱜ ᱥᱟᱸᱜᱤᱧ ᱦᱩᱭᱱᱟ
ᱨᱚᱦᱚᱭ ᱵᱟᱲᱟ ᱫᱚ ᱱᱚ-ᱚᱭ ᱛᱚ ᱪᱮᱫ ᱢᱤᱫ ᱥᱚᱯᱛᱟᱦᱚ ᱜᱟᱱ ᱦᱩᱭᱩᱜ ᱠᱟᱱᱟ ᱟᱨ ᱪᱮᱫ ᱠᱚᱱᱴᱤᱱᱤᱭᱩ ᱵᱷᱟᱵᱽ ᱛᱮ ᱨᱚᱦᱚᱭ ᱪᱟᱞᱟᱜ ᱠᱟᱱ ᱛᱟᱞᱮᱭᱟ, ᱟᱨ ᱡᱷᱚᱛᱚ ᱦᱚᱲ ᱜᱮᱠᱚ ᱨᱚᱦᱚᱭᱮᱜ-ᱟ ᱚᱱᱟ ᱥᱟᱞᱟᱜ ᱥᱟᱞᱟᱜ ᱛᱮ ᱾ ᱡᱮᱦᱮᱛᱩ ᱢᱤᱫ ᱫᱷᱟᱣᱜᱮ ᱱᱟᱛᱮ ᱟᱞᱮ ᱥᱮᱫ ᱫᱚ ᱪᱟᱥ ᱦᱩᱭᱩᱜ ᱜᱮᱭᱟ ᱛᱚ ᱤᱱᱟᱹ ᱢᱤᱫ ᱫᱷᱟᱣ ᱜᱮ ᱟᱨ ᱪᱮᱫ ᱡᱚᱛᱚ ᱦᱚᱲ ᱠᱚ ᱪᱮᱥᱴᱟᱭᱟ ᱡᱮ ᱡᱚᱛᱚ ᱠᱷᱮᱛ ᱵᱚᱱ ᱨᱚᱦᱚᱭ ᱜᱮᱭᱟ ᱛᱟᱨ ᱢᱚᱽᱫᱷᱮ ᱜᱮ ᱱᱮᱛᱟᱨ ᱫᱚ ᱟᱵᱚᱦᱟᱣᱟ ᱯᱚᱨᱤᱵᱚᱨᱛᱚᱱ ᱢᱮᱱᱟᱜ-ᱟ ᱚᱱᱟ ᱥᱟᱞᱟᱜ ᱛᱮ ᱴᱷᱤᱠ ᱴᱷᱟᱠ ᱥᱚᱢᱚᱭ ᱢᱚᱛᱚ ᱵᱟᱭ ᱫᱟᱜᱮᱜ-ᱟ ᱫᱚ ᱟᱥᱟᱲ ᱵᱚᱸᱜᱟ ᱟᱵᱚ ᱫᱚ ᱪᱟᱥ ᱨᱮᱱᱟᱜ ᱠᱟᱛᱷᱟ ᱠᱟᱱᱟ, ᱵᱟᱴ ᱥᱟᱵᱚᱱ ᱵᱚᱸᱜᱟ ᱱᱚᱜ-ᱚᱭ ᱟᱨ ᱪᱮᱫ ᱵᱚᱞᱚᱣ ᱠᱟᱱᱟ ᱥᱟᱵᱟᱱ ᱥᱮᱫ ᱵᱚᱱ ᱪᱟᱥ ᱮᱫᱟ ᱦᱩᱸ
ᱦᱳᱭ ᱦᱳᱭ ᱦᱳᱭ ᱛᱟᱦᱚᱞᱮ ᱜᱚᱝᱠᱮ
ᱦᱮᱸ ᱦᱩᱸ ᱡᱟᱸᱦᱟᱸ ᱫᱚ ᱟᱨ ᱪᱮᱫ ᱵᱟᱹᱭᱦᱟᱹᱲ ᱠᱚ ᱟᱞᱮ ᱞᱮ ᱵᱟᱹᱭᱦᱟᱹᱲ ᱠᱚ ᱫᱚ ᱦᱳᱭᱛᱳ ᱪᱟᱥᱚᱜ ᱠᱟᱱ ᱜᱮᱭᱟ ᱵᱟᱝ ᱚᱱᱟ ᱢᱮᱱᱠᱷᱟᱱ ᱵᱟᱹᱫᱽ ᱠᱚ ᱟᱨ ᱪᱮᱫ ᱾ ᱡᱟᱸᱦᱟᱸ ᱫᱚ ᱟᱨ ᱪᱮᱫ ᱜᱷᱩᱴᱩ ᱜᱮᱭᱟ ᱡᱟᱦᱟᱸᱱᱟᱜ ᱠᱷᱮᱛ ᱠᱚ, ᱦᱮᱸ ᱚᱱᱟ ᱠᱚᱫᱚ ᱚᱱᱠᱟ ᱪᱟᱥ ᱠᱚ ᱵᱟᱝ ᱦᱩᱭᱩᱜ ᱠᱟᱱᱟ ᱾
ᱦᱩᱸ ᱦᱩᱸ ᱛᱟᱦᱞᱮ ᱜᱚᱝᱠᱮ ᱱᱟᱯᱟᱭ ᱵᱟᱲᱟ ᱜᱮ ᱦᱳᱭ ᱚᱲᱟᱜ ᱠᱚᱨᱮ ᱫᱚ᱾
ᱦᱩᱸ ᱦᱩᱸ ᱦᱩᱸ᱾ ᱱᱟᱯᱟᱭ ᱵᱟᱲᱟ ᱜᱮᱭᱟ, ᱟᱯᱮ ᱜᱮ ᱚᱱᱛᱮ ᱪᱮᱫ ᱞᱮᱠᱟ ᱪᱟᱥᱵᱟᱥ ᱠᱚ ᱪᱮᱫ ᱞᱮᱠᱟ ᱦᱩᱭᱩᱜ ᱠᱟᱱᱟ ᱟᱨ
ᱦᱩᱭᱩᱜ ᱠᱟᱱᱟ ᱢᱟᱱᱮ ᱱᱚᱜᱼᱚᱸᱭ ᱨᱚᱦᱚᱭ ᱵᱟᱲᱟ ᱜᱚᱫ ᱫᱟᱞᱮ, ᱜᱟᱯᱟ ᱢᱮᱭᱟᱝ ᱫᱚ ᱱᱟᱦᱮᱞ ᱠᱚ ᱵᱟᱝ ᱧᱟᱢᱚᱜ ᱠᱟᱱᱛᱮ ᱠᱟᱹᱴᱤᱡ ᱞᱮ ᱫᱤᱨᱤᱧᱚᱜ ᱟᱠᱟᱱᱟ᱾
ᱟᱪᱪᱷᱟ ᱟᱪᱪᱷᱟ᱾
ᱱᱟᱦᱮᱞ ᱵᱟᱝ ᱛᱟᱦᱮᱸ ᱞᱮᱱ ᱠᱷᱟᱡ ᱢᱟᱱᱮ ᱡᱟ ᱦᱩᱭᱩᱜᱼᱟ᱾
ᱦᱩᱸ
ᱪᱤᱱᱛᱟ. ᱨᱮ ᱠᱟᱹᱴᱤᱡ ᱢᱮᱱᱟᱜ ᱞᱮᱭᱟ ᱱᱟᱦᱮᱞ ᱠᱚ ᱵᱟᱝ ᱧᱟᱢᱚᱜ ᱠᱟᱱᱛᱮ᱾
ᱥᱤ ᱜᱮᱭᱟ᱾
ᱟᱞᱮ ᱫᱚ ᱚᱱᱠᱟ ᱫᱚ ᱰᱟᱝᱨᱤ ᱱᱟᱦᱮᱞ ᱛᱮᱦᱚᱸ ᱞᱮ ᱥᱤ ᱜᱮᱭᱟ ᱥᱮ ᱠᱟᱰᱟ ᱱᱟᱦᱮᱞ ᱛᱮᱦᱚᱸ ᱞᱮ ᱥᱤ ᱜᱮᱭᱟ᱾ ᱟᱨ ᱚᱱᱟ ᱥᱟᱞᱟᱜ ᱛᱮ ᱡᱟᱸᱦᱟᱸᱭ ᱠᱚ ᱟᱨ ᱪᱮᱫ ᱠᱚ ᱫᱟᱲᱮᱭᱟᱜ ᱜᱮᱭᱟ ᱴᱮᱠᱴᱟᱨ ᱠᱚᱛᱮ ᱦᱚᱸ ᱠᱚ ᱥᱤ ᱵᱟᱲᱟᱭ ᱜᱮᱭᱟ᱾ ᱦᱩᱸ ᱥᱤᱭᱮ ᱜᱮᱭᱟ ᱠᱚ ᱱᱤᱛᱚᱜ ᱦᱚᱸ᱾
ᱨᱮ ᱢᱤᱫᱴᱤᱡ ᱦᱩᱰᱤᱧ ᱢᱟᱪᱷᱟ ᱟᱨ ᱥᱮ ᱢᱤᱫᱴᱤᱡ ᱜᱚᱞᱯᱚᱧ ᱮᱦᱚᱵ ᱮᱫᱟ᱾ ᱦᱮᱸ ᱠᱷᱟᱱ ᱟᱵᱚᱣᱟᱜ ᱴᱟᱭᱤᱢ ᱫᱚ ᱫᱚᱢᱮ ᱢᱟᱨᱟᱝ ᱴᱟᱭᱤᱢ ᱫᱚ ᱵᱟᱝ ᱠᱟᱱᱟ ᱚᱱᱟ ᱴᱟᱭᱤᱢ ᱛᱟᱞᱟ ᱨᱮᱜᱮ ᱟᱨ ᱪᱮᱫ᱾ ᱟᱵᱚ ᱫᱚ ᱢᱟᱱᱮ ᱨᱚᱲ ᱜᱚᱞᱯᱷᱚ ᱦᱩᱭᱩᱜ ᱛᱟᱵᱚᱱᱟ᱾ ᱦᱩᱸ
ᱦᱳᱭ
ᱤᱧ ᱫᱚ ᱦᱩᱰᱤᱧ ᱢᱟᱪᱷᱟ ᱢᱤᱫᱴᱤᱡ ᱜᱚᱞᱯᱚᱧ ᱞᱟᱹᱭᱟᱜ ᱠᱟᱱᱟ ᱡᱮ᱾ ᱱᱚᱜᱼᱚᱸᱭ ᱡᱮ ᱟᱨ ᱪᱮᱫ, ᱢᱟᱱᱮ ᱟᱵᱚ ᱟᱵᱚᱣᱟᱜ ᱥᱚᱢᱟᱡᱽ ᱟᱨ ᱪᱮᱫ ᱛᱟᱭᱚᱢ ᱨᱮ ᱢᱮᱱᱟᱜ ᱫᱚ
ᱦᱳᱭ ᱦᱳᱭ᱾
ᱧᱮᱞ ᱢᱮ ᱢᱟᱱᱮ᱾ ᱪᱮᱫ ᱞᱮᱠᱟ ᱪᱮᱫ ᱪᱤᱱᱛᱟᱹ ᱵᱷᱟᱵᱚᱱᱟ ᱚᱠᱟ ᱞᱮᱠᱟ ᱨᱮ ᱟᱨ ᱪᱮᱫ ᱛᱟᱭᱚᱢ ᱨᱮ ᱢᱮᱱᱟᱜ ᱛᱟᱵᱚᱱ᱾
ᱟᱵᱚ ᱟᱥᱚᱞ ᱛᱟᱭᱚᱢ ᱨᱮᱱᱟᱜ ᱠᱟᱨᱟᱱ ᱫᱚ ᱦᱩᱭᱩᱜ ᱠᱟᱱᱟ ᱟᱵᱚᱣᱟᱜ ᱡᱟᱸᱦᱟᱸ ᱢᱟᱱᱮ ᱟᱵᱚ ᱡᱚᱛᱚ ᱦᱚᱲ ᱦᱳᱭ ᱛᱚ ᱡᱚᱛᱚ ᱦᱚᱲ ᱟᱵᱚ ᱟᱢ ᱟᱨ ᱟᱵᱤᱱ ᱟᱨ ᱟᱞᱤᱧ ᱦᱳᱭ ᱛᱚ ᱚᱞᱚᱜ ᱯᱟᱲᱦᱟᱜ ᱥᱮᱲᱟ ᱞᱟᱹᱜᱤᱫ ᱢᱤᱫᱴᱮᱱ ᱟᱜᱽᱨᱚᱦᱚ ᱢᱮᱱᱟᱜ ᱛᱟᱹᱞᱤᱧᱟ ᱢᱮᱱᱠᱷᱟᱱ ᱥᱟᱱᱟᱢ ᱦᱚᱲᱟᱜ ᱛᱚ ᱵᱟᱹᱱᱩᱜᱼᱟ ᱦᱮᱸ ᱥᱮ᱾ ᱟᱨ ᱚᱞᱚᱜ ᱯᱟᱲᱦᱟᱜ ᱥᱮᱲᱟ ᱠᱟᱛᱮ ᱦᱚᱸ ᱦᱚᱜᱼᱚᱸᱭ ᱡᱟᱸᱦᱟᱸ ᱢᱟᱱᱮ ᱢᱤᱫᱴᱮᱱ ᱢᱩᱨᱩᱠᱷ ᱞᱮᱠᱟ ᱵᱚᱱ ᱠᱟᱹᱢᱤᱭᱟ᱾
ᱦᱮᱸ ᱦᱮᱸ᱾
ᱵᱤᱥᱮᱥ ᱠᱟᱭᱛᱮ ᱚᱱᱟ ᱢᱮᱱ ᱜᱟᱱᱚᱜ ᱠᱟᱱᱟ ᱡᱮ ᱢᱟᱱᱮ ᱚᱞᱚᱜ ᱯᱟᱲᱦᱟᱜ ᱥᱮᱲᱟ ᱠᱟᱛᱮ ᱦᱚᱸ ᱡᱟᱸᱦᱟᱸᱭ ᱦᱚᱲ ᱛᱚ ᱠᱟᱹᱢᱤ ᱟᱵᱚᱱ ᱥᱚᱢᱟᱡᱽ ᱨᱮ ᱦᱮᱱᱟᱜ ᱵᱚᱱ ᱜᱮ ᱥᱟᱱᱟᱢ ᱦᱚᱲ ᱜᱮ ᱢᱟᱱᱮ᱾
ᱚᱱᱟ ᱠᱷᱟᱹᱛᱤᱨ ᱜᱮ ᱵᱟᱹᱲᱛᱤ ᱵᱚᱱ ᱛᱟᱭᱟᱢ ᱪᱟᱞᱟᱜ ᱠᱟᱱᱟ᱾ ᱟᱨ ᱟᱵᱚ ᱟᱵᱚᱣᱟᱜ ᱢᱤᱫᱴᱮᱱ ᱛᱟᱭᱚᱢ ᱨᱮᱱᱟᱜ ᱠᱟᱨᱚᱱ ᱫᱚ ᱦᱩᱭᱩᱜ ᱠᱟᱱᱟ ᱡᱮ, ᱥᱳᱥᱟᱞ ᱢᱤᱰᱤᱭᱟ ᱢᱤᱫᱴᱮᱱ ᱦᱮᱱᱟᱜ-ᱟ, ᱛᱟᱨᱯᱚᱨᱮ ᱚᱱᱟ ᱴᱟᱠᱟ ᱯᱚᱭᱥᱟ ᱡᱟᱦᱟᱸ ᱟᱱᱟᱴ ᱛᱟᱦᱮᱱᱟ ᱟᱵᱚ ᱥᱟᱱᱛᱟᱲ ᱦᱚᱯᱚᱱᱟᱜ ᱫᱚ ᱴᱟᱠ ᱴᱟᱠᱟ ᱯᱚᱭᱥᱟ ᱨᱮᱱᱟᱜ ᱵᱟᱝ ᱛᱟᱦᱮᱱ ᱛᱟᱵᱚᱱ ᱜᱮᱭᱟ᱾
ᱦᱩᱸ᱾
ᱴᱟᱠᱟ ᱯᱚᱭᱥᱟ ᱡᱟᱦᱟᱸ ᱦᱳᱭᱛᱚ ᱵᱚᱱ ᱪᱤᱱᱛᱟᱹᱣ ᱠᱟᱫᱟ ᱚᱱᱟ ᱦᱳᱭ ᱴᱟᱠᱟ ᱯᱚᱭᱥᱟ ᱪᱷᱟᱲᱟ ᱵᱟᱱᱩᱜ-ᱟ᱾ ᱟᱴᱚᱠᱚᱜ ᱠᱟᱱᱟ᱾ ᱴᱟᱠᱟ ᱯᱚᱭᱥᱟ ᱵᱟᱝᱛᱮ ᱵᱟᱵᱚᱱ ᱫᱟᱲᱮᱭᱟᱜ ᱠᱟᱱᱟ ᱦᱳᱭᱛᱚ ᱚᱱᱟ ᱞᱟᱦᱟ ᱥᱮᱫ ᱪᱟᱞᱟᱜ ᱞᱟᱹᱜᱤᱫ᱾
ᱦᱮᱸ ᱦᱮᱸ ᱦᱮᱸ᱾
ᱛᱟᱯᱚᱨᱮ ᱟᱵᱚᱨᱮᱱ ᱥᱟᱵ ᱠᱚᱢᱮ ᱡᱟᱦᱟᱸᱭ ᱜᱤᱫᱟᱹᱨ ᱯᱤᱫᱟᱹᱨ ᱠᱚ ᱢᱮᱱᱟᱜ ᱠᱚᱣᱟ ᱩᱱᱠᱩ ᱱᱟᱯᱟᱭ ᱱᱟᱯᱟᱭ ᱤᱥᱠᱩᱞ ᱨᱮ ᱵᱚᱱ ᱯᱟᱲᱦᱟᱣ ᱫᱟᱲᱮᱭᱟᱠᱚ ᱠᱟᱱᱟ᱾ ᱟᱨ ᱜᱚᱝᱠᱮ ᱟᱵᱮᱱ ᱫᱚ ᱪᱮᱫ ᱠᱚᱵᱮᱱ ᱚᱞᱚᱜ ᱯᱟᱲᱦᱟᱜ ᱠᱟᱱᱟ?
ᱪᱮᱫ ᱞᱮᱠᱟ ᱪᱮᱫ ᱞᱮᱠᱟ?
ᱚᱞᱚᱜ ᱯᱟᱲᱦᱟᱣ ᱫᱚ ᱪᱮᱫ ᱞᱮᱠᱟ ᱟᱵᱱᱟᱜ ᱫᱚ ᱠᱳᱱᱳ ᱯᱟᱲᱦᱟᱜ ᱠᱟᱱ ᱜᱮᱭᱟᱵᱮᱱ?
ᱦᱮᱸ ᱦᱮᱸ ᱠᱚᱱᱴᱤᱱᱤᱭᱩ ᱜᱮ ᱯᱟᱲᱦᱟᱣ ᱫᱚ ᱪᱟᱞᱟᱜ
ᱚ, ᱛᱚᱵᱮ ᱚᱠᱟᱴᱟ ᱛᱮ ᱢᱤᱰᱤᱭᱟᱢ ᱛᱮ ᱥᱮ ᱵᱟᱝᱞᱟ ᱢᱤᱰᱤᱭᱟᱢ? ᱚᱠᱟᱴᱟᱜ ᱠᱚᱛᱮ, ᱢᱮᱱᱫᱟᱹᱧ ᱚᱞᱪᱤᱠᱤ ᱛᱮᱜᱮ ᱛᱚ?
ᱮᱸᱜ ᱚᱞᱪᱤᱠᱤ ᱛᱮᱫᱚ ᱦᱮᱸ, ᱚᱞᱪᱤᱠᱤ ᱛᱮᱦᱚᱸ ᱦᱮᱸ ᱚᱞᱪᱤᱠᱤᱛᱮ ᱢᱤᱫᱴᱤᱡ ᱰᱤᱯᱞᱳᱢᱟ ᱢᱮᱱᱛᱮ ᱢᱤᱫᱴᱤᱡ ᱟᱨ ᱪᱮᱫ ᱠᱳᱨᱥ ᱠᱚᱞᱤᱧ ᱠᱚᱨᱟᱣ ᱠᱟᱫᱟ᱾ ᱦᱮᱸ ᱚᱞᱪᱤᱠᱤ ᱫᱚ ᱵᱚᱞᱛᱮ ᱫᱚ ᱢᱤᱫᱴᱤᱡ ᱟᱨ ᱪᱮᱫ ᱢᱤᱣᱡᱤᱠ ᱱᱚᱣᱟ ᱢᱤᱣᱡᱤᱠ ᱱᱤᱭᱮ ᱢᱤᱫᱴᱤᱡ ᱰᱤᱯᱞᱳᱢᱟ ᱠᱚᱨᱟᱣ ᱛᱟᱦᱮᱸ ᱠᱟᱱᱟ ᱡᱟᱦᱟᱸ ᱫᱚ ᱴᱳᱴᱟᱞᱤ ᱜᱮ ᱟᱨ ᱪᱮᱫ ᱚᱞ ᱪᱤᱠᱤ ᱫᱤᱭᱮ ᱦᱩᱭ ᱞᱮᱱᱟ᱾ ᱟᱨ ᱛᱟᱪᱷᱟᱲᱟ ᱟᱨ ᱪᱮᱫ ᱟᱨᱴᱥ ᱛᱮ ᱢᱤᱫᱴᱤᱡ ᱟᱨ ᱪᱮᱫ ᱵᱟᱠᱤ ᱫᱚ ᱟᱨ ᱪᱮᱫ ᱯᱟᱲᱦᱟᱣ ᱦᱩᱭ ᱠᱟᱱᱟ᱾ ᱦᱮᱞᱳ᱾
ᱦᱮᱸ, ᱟᱸᱡᱚᱢᱚᱜ ᱠᱟᱱᱟ ᱦᱳᱭᱛᱚ᱾
ᱚ ᱟᱸᱧᱟᱢᱚᱜ ᱠᱟᱱᱟ, ᱟᱪᱪᱷᱟ ᱟᱪᱪᱷᱟ᱾ ᱛᱟᱞᱦᱮ ᱚᱱᱟ ᱠᱚ ᱢᱮᱱᱟ ᱟᱨ ᱪᱮᱫ ᱟᱵᱚᱣᱟᱜ ᱫᱚ ᱠᱟᱨᱚᱱ ᱦᱩᱭᱩᱜ ᱠᱟᱱᱟ ᱟᱨ ᱪᱮᱫ ᱡᱟᱦᱟᱸᱭ ᱫᱚ ᱮᱸᱻ ᱱᱚᱜ-ᱚᱱᱟ ᱟᱨ ᱪᱮᱫ ᱠᱟᱨᱚᱱ ᱦᱩᱭᱩᱜ ᱠᱟᱱᱟ ᱡᱟᱦᱟᱸ ᱫᱚ ᱟᱨ ᱪᱮᱫ ᱟᱵᱚᱣᱟᱜ ᱫᱚ ᱟᱵᱚᱣᱟᱜ ᱥᱚᱢᱟᱡᱽ ᱡᱟᱦᱟᱸ ᱞᱮᱠᱟ ᱟᱨ ᱪᱮᱫ ᱛᱟᱭᱚᱢ ᱨᱮ ᱢᱮᱱᱟᱜ-ᱟ ᱱᱚᱜ-ᱚᱱᱟ ᱠᱚ ᱵᱷᱟᱜᱤ ᱵᱷᱟᱜᱤ ᱚᱵᱵᱳᱥᱥᱳᱭ ᱯᱚᱭᱮᱱᱴ ᱵᱮᱱ ᱞᱟᱹᱭ ᱠᱮᱫᱟ ᱡᱟᱦᱟᱸ ᱫᱚ ᱟᱨ ᱪᱮᱫ ᱦᱮᱸ ᱴᱟᱠᱟ ᱯᱚᱭᱥᱟ ᱮᱠ ᱱᱚᱢᱵᱚᱨ ᱯᱚᱭᱮᱱᱴ, ᱦᱮᱸ ᱫᱩ ᱱᱚᱢᱵᱚᱨ ᱯᱚᱭᱮᱱᱴ ᱫᱚ ᱟᱞᱤᱧ ᱞᱮᱠᱟᱛᱮ ᱡᱩᱫᱤ ᱡᱩᱫᱤ ᱢᱤᱫᱴᱮᱡ ᱵᱟᱨ ᱠᱟᱛᱷᱟ ᱞᱤᱧ ᱞᱟᱹᱭᱮᱫ-ᱟ᱾ ᱮᱸᱫ ᱦᱟᱺᱰᱤ ᱯᱟᱹᱣᱨᱟᱹ ᱠᱚ ᱴᱩᱠᱴᱟᱠ ᱢᱮᱱᱟᱜ ᱜᱮᱭᱟ ᱚᱱᱟ
ᱦᱳᱭ ᱦᱳᱭ ᱚᱱᱟ ᱦᱚᱸ ᱢᱮᱴᱟᱱ ᱦᱚᱲᱮ ᱠᱟᱱᱟ ᱟᱨ
ᱦᱮᱸ᱾
ᱚᱨᱜᱮᱥᱴᱨᱟ ᱯᱨᱳᱜᱨᱟᱢ ᱦᱟᱸᱰᱮ ᱱᱟᱰᱮ ᱦᱩᱭ ᱵᱟᱲᱟᱜ ᱠᱟᱱᱟ ᱟᱵᱚᱨᱮᱱ ᱜᱤᱫᱽᱨᱟᱹ ᱠᱚ ᱪᱟᱞᱟᱣ ᱵᱟᱲᱟᱜ ᱠᱟᱱᱟ ᱚᱝᱠᱟ ᱠᱟᱛᱮᱜ ᱠᱚ ᱵᱟᱹᱲᱤᱡ ᱪᱟᱵᱟᱜ ᱠᱟᱱᱟ᱾
ᱦᱮᱸ ᱦᱮᱸ ᱟᱨ ᱚᱞᱯᱚ ᱵᱚᱭᱮᱥ ᱨᱮᱜᱮ ᱟᱨ ᱪᱮᱫ ᱫᱚᱢᱮ ᱠᱚ ᱵᱟᱹᱦᱩ ᱡᱟᱶᱟᱭ ᱜᱚᱫᱚᱜ ᱠᱟᱱᱟ᱾ ᱚᱱᱟ ᱦᱚᱸ ᱢᱤᱫᱴᱤᱡ ᱟᱨ ᱪᱮᱫ ᱦᱮᱸ ᱯᱚᱭᱮᱱᱴ ᱠᱟᱱᱟ ᱡᱟᱦᱟᱸ ᱫᱚ ᱦᱚᱭᱛᱚ ᱢᱤᱫᱴᱤᱡ ᱯᱟᱲᱦᱟᱜ ᱜᱤᱫᱽᱨᱟᱹ ᱦᱚᱭᱛᱚ ᱩᱱᱤ ᱵᱟᱹᱦᱩ ᱡᱚᱝᱱᱟᱭ ᱥᱮ ᱢᱤᱫᱴᱤᱡ ᱠᱩᱲᱤ ᱜᱤᱫᱽᱨᱟᱹ ᱡᱟᱶᱟᱭᱮᱱᱟᱭ ᱛᱟᱞᱦᱮ ᱚᱸᱰᱮ ᱟᱨ ᱪᱮᱫ ᱯᱟᱲᱦᱟᱜ ᱱᱤᱭᱮ ᱟᱨ ᱠᱳᱱᱳ ᱪᱤᱱᱛᱟᱹ ᱵᱷᱟᱵᱱᱟ ᱵᱟᱝ ᱛᱟᱦᱮᱸ ᱞᱮᱱᱛᱟᱭᱟ ᱛᱚᱠᱷᱚᱱ ᱫᱚ ᱩᱱᱤ ᱥᱚᱝᱥᱟᱨ ᱨᱮ ᱢᱤᱫᱴᱤᱡ ᱪᱟᱯ ᱨᱮ ᱯᱟᱲᱟᱣ ᱮᱱᱟᱭ᱾ ᱠᱤᱢᱵᱟ ᱮᱸᱜ ᱱᱚᱝᱠᱟ ᱯᱟᱹᱣᱨᱟᱹ ᱠᱚᱠᱚ ᱧᱩᱭᱮᱜ-ᱟ ᱵᱤᱵᱷᱤᱱᱱᱚ ᱨᱚᱠᱚᱢ ᱟᱨ ᱪᱮᱫ᱾ ᱦᱮᱸ, ᱚᱥᱩᱵᱤᱫᱟ ᱠᱚ ᱦᱩᱭᱩᱜ ᱠᱟᱱ ᱛᱟᱠᱚᱣᱟ᱾
ᱦᱳᱭ ᱦᱳᱭ᱾
ᱦᱚᱜ ᱱᱚᱝᱠᱟ ᱟᱨ ᱪᱮᱫ
ᱦᱮᱸ ᱟᱹᱰᱤ ᱨᱚᱠᱚᱢ ᱠᱟᱨᱚᱱ ᱢᱮᱱᱟᱜᱼᱟ ᱨᱤᱞᱟ. ᱡᱚᱠᱷᱟ ᱞᱮᱠᱷᱟᱱ ᱵᱟᱝ ᱪᱟᱵᱟᱜᱼᱟ
ᱦᱮᱸ ᱦᱮᱸ ᱟᱹᱰᱤ ᱨᱚᱠᱚᱢ ᱠᱟᱨᱚᱢ ᱢᱮᱱᱟᱜᱼᱟ ᱚᱱᱟ ᱥᱟᱞᱟᱜ ᱛᱮ ᱦᱮᱸ ᱛᱚᱵᱩ ᱟᱨ ᱪᱮᱫ ᱚᱱᱟ ᱦᱤᱥᱟᱹᱵ ᱫᱚ ᱟᱹᱰᱤ ᱜᱟᱱ ᱜᱮ ᱦᱚᱭᱛᱚ ᱠᱤᱪᱷᱩ ᱜᱟᱱ ᱫᱚ ᱞᱟᱦᱟ ᱠᱟᱱᱟ ᱛᱟᱵᱚᱱ ᱜᱮᱭᱟ ᱚᱱᱟ ᱛᱮᱜᱮ ᱮᱴᱟᱜ ᱦᱚᱲᱟᱜ ᱮᱴᱟᱜ ᱮᱴᱟᱜ ᱥᱚᱢᱟᱡᱽ ᱪᱮᱫ ᱞᱮᱠᱟ ᱪᱮᱫ ᱞᱮᱠᱟ
ᱦᱮᱸ ᱟᱵᱚ ᱢᱤᱫᱴᱟᱝ ᱡᱩᱢᱤᱫ ᱛᱟᱦᱮᱱ ᱫᱚᱨᱠᱟᱨᱚᱜ ᱠᱟᱱᱟ ᱡᱩᱢᱤᱫ ᱪᱮᱫ ᱜᱮ ᱡᱚᱛᱚ ᱠᱤᱪᱷᱩ ᱢᱟᱱᱮ ᱟᱵᱚ ᱟᱵᱚ ᱦᱚᱲᱟᱜ ᱫᱚ ᱵᱚᱞᱮ ᱪᱮᱫ ᱜᱮ ᱵᱟᱝ. ᱱᱩᱜ ᱟᱥᱮ ᱢᱮᱫᱴᱮᱱ ᱚᱱᱟ ᱡᱟᱭᱜᱟ ᱨᱮᱦᱚ ᱢᱟᱱᱮ ᱡᱩᱢᱤᱫ ᱠᱟᱛᱮ ᱡᱷᱚᱛᱚ ᱠᱚᱨᱟᱣ ᱜᱮ ᱞᱟᱜᱟᱣ ᱵᱚᱱᱟ ᱞᱟᱦᱟ ᱥᱮᱱᱚᱜ ᱞᱟᱜᱟᱣ ᱵᱚᱱᱟ
ᱦᱮᱸ ᱠᱤᱪᱷᱩ ᱠᱤᱪᱷᱩ ᱮᱞᱟᱠᱟ ᱨᱮᱫᱚ ᱦᱚᱭᱛᱳ ᱩᱱᱠᱩ ᱦᱚᱭ ᱛᱮ ᱵᱷᱟᱜᱮ ᱠᱚ ᱥᱤᱠᱠᱷᱤᱛᱚ ᱠᱟᱱᱟ ᱥᱮ ᱵᱷᱟᱜᱤ ᱵᱷᱟᱜᱤ ᱯᱳᱥᱴ ᱨᱮ ᱢᱮᱱᱟᱜ ᱠᱚᱣᱟ ᱥᱮ ᱵᱷᱟᱜᱤ ᱵᱷᱟᱜᱤ ᱱᱮᱛᱟᱨ ᱫᱚ ᱟᱵᱚ ᱥᱟᱱᱛᱟᱲ ᱦᱚᱸ ᱟᱹᱰᱤ ᱵᱷᱟᱹᱜᱤ ᱵᱷᱟᱹᱜᱤ ᱯᱳᱥᱴ ᱨᱮ ᱢᱮᱱᱟᱜ ᱵᱚᱱᱟ ᱛᱚᱵᱩ ᱚᱱᱟ ᱟᱹᱰᱤ ᱜᱟᱱ ᱦᱚᱭᱛᱳ ᱮ ᱠᱤᱪᱷᱩ ᱠᱚ ᱦᱚᱭᱛᱳ ᱚᱱᱠᱟᱜ ᱟᱵᱚᱣᱟᱜ ᱦᱚᱭᱛᱚ ᱜᱟ. ᱯᱞᱟ. ᱛᱤ ᱢᱮᱱᱟᱜᱼᱟ ᱡᱟᱦᱟᱸ ᱫᱚ ᱦᱚᱭ ᱛᱚ ᱚᱱᱟ ᱠᱟᱨᱚᱱ ᱛᱮ ᱛᱟᱭᱚᱢ ᱨᱮ ᱢᱮᱱᱟᱜ ᱵᱚᱱᱟ ᱱᱚᱜᱼᱚ ᱱᱚᱝᱠᱟ ᱨᱮᱱᱟᱜ ᱟᱨ ᱪᱮᱫ
ᱟᱯᱮ ᱵᱩᱨᱩ ᱫᱤᱥᱚᱢ ᱫᱚ ᱪᱮᱫ ᱫᱟᱨᱮ ᱠᱚ ᱢᱮᱱᱟᱜ ᱜᱮᱭᱟ ᱡᱟᱹᱥᱛᱤ ᱠᱟᱭᱛᱮ
ᱡᱟᱥᱛᱤ ᱠᱟᱭᱛᱮ ᱫᱚ ᱧᱮᱞ ᱢᱮ ᱵᱩᱨᱩ ᱛᱚ ᱵᱩᱨᱩ ᱨᱮᱫᱚ ᱵᱮᱥᱤᱨ ᱵᱷᱟᱜᱽ ᱫᱚ ᱥᱟᱨᱡᱚᱢ ᱫᱟᱨᱮ ᱜᱮ ᱛᱟᱦᱮᱱ ᱜᱮᱭᱟ ᱚᱱᱟ ᱥᱟᱞᱟᱜ ᱥᱟᱞᱟᱜ ᱛᱮ ᱦᱮᱸ ᱛᱮᱨᱮᱞ ᱫᱟᱨᱮ ᱠᱚ ᱢᱩᱨᱩᱫ ᱫᱟᱨᱮ ᱠᱚ ᱦᱮᱸ ᱮ ᱨᱚᱠᱚᱢ ᱟᱨ ᱪᱮᱫ ᱦᱮᱸ
ᱪᱮᱫ ᱞᱮᱠᱟ ᱪᱮᱫ ᱞᱮᱠᱟ
ᱢᱮᱱᱮᱫ ᱨᱟᱱ ᱨᱮᱦᱮᱫ ᱨᱟᱱ ᱨᱮᱦᱮᱫ ᱠᱚ ᱦᱮᱱᱟᱜ ᱜᱮᱭᱟ ᱥᱮ
ᱚ ᱨᱟᱱ ᱨᱮᱦᱮᱫ ᱠᱚ ᱦᱮᱸ ᱨᱟᱱ ᱨᱮᱦᱮᱫ ᱠᱚ ᱵᱩᱨᱩ ᱨᱮᱫᱚ ᱧᱟᱢᱚᱜ ᱜᱮᱭᱟ ᱥᱮ ᱚᱱᱟ ᱨᱟᱱᱩ ᱨᱟᱱ ᱠᱚ ᱡᱟᱦᱟᱸ ᱫᱚ ᱮ ᱛᱮᱭᱟᱨ ᱵᱟᱲᱟ ᱦᱩᱭᱩᱜ ᱜᱮᱭᱟ ᱦᱩᱸ ᱚᱱᱟ ᱠᱚᱫᱚ ᱡᱚᱛᱚ ᱜᱮ ᱵᱩᱨᱩ ᱠᱷᱚᱱ ᱜᱮ ᱟᱨ ᱪᱮᱫ ᱟᱹᱜᱩᱭ ᱦᱩᱭᱩᱜ ᱜᱮᱭᱟ ᱚᱱᱟ ᱥᱟᱞᱟᱜ ᱛᱮ ᱟᱨᱚ ᱮᱢᱟᱱ ᱛᱮᱱᱟᱜ ᱨᱟᱱ ᱠᱚ ᱦᱮᱸ ᱡᱮᱢᱚᱱ ᱚᱡᱦᱟ ᱯᱟᱹᱛᱤ ᱠᱚ ᱨᱟᱱ ᱨᱟᱱ ᱠᱚ ᱥᱮ ᱵᱤᱵᱷᱤᱱᱱᱚ ᱨᱚᱠᱚᱢ ᱨᱟᱱ ᱠᱚ ᱦᱩᱸ ᱡᱟᱦᱟᱸᱭ ᱠᱚ ᱦᱚᱭᱛᱳ ᱚᱱᱠᱟ ᱠᱚ ᱵᱟᱲᱟᱭᱟ ᱨᱟᱱ ᱢᱩᱨᱜᱟᱹᱱ ᱠᱚᱨᱮᱱᱟᱜ ᱵᱮᱯᱟᱨ ᱠᱚ ᱛᱚ ᱚᱱᱟ ᱠᱚᱫᱚ ᱡᱚᱛᱚ ᱜᱮ ᱵᱩᱨᱩ ᱠᱷᱚᱱ ᱜᱮᱠᱚ ᱟᱹᱜᱩᱭ ᱜᱮᱭᱟ ᱦᱩᱸ
ᱦᱳᱭ
ᱛᱟᱦᱞᱮ ᱟᱯᱮ ᱫᱚ ᱛᱟᱦᱚᱞᱮ ᱤᱭᱟᱹ ᱪᱮᱫ ᱠᱩᱧ ᱞᱟᱹᱭᱟ ᱟᱯᱮ ᱫᱚ ᱟᱯᱮᱫᱚ ᱱᱚᱝᱠᱟ ᱵᱩᱨᱩ ᱫᱤᱥᱚᱢ ᱫᱚ ᱵᱟᱝ ᱯᱮ ᱯᱟᱲᱟᱜ ᱠᱟᱱᱟ
ᱵᱟᱝ ᱟ ᱩᱱᱟᱹᱜ ᱵᱩᱨᱩ ᱫᱚ ᱩᱱᱟᱹᱜ ᱵᱟᱞᱮ ᱯᱟᱲᱟᱜ ᱠᱟᱱᱟ ᱟᱞᱮ ᱫᱚ ᱠᱟᱹᱴᱤᱡ ᱱᱚᱛᱮ ᱤᱭᱟ ᱱᱚᱜ ᱜᱮᱞᱮ ᱯᱟᱲᱟᱜ ᱠᱟᱱᱟ ᱪᱮᱫ ᱠᱚ ᱢᱮᱛᱟᱜᱼᱟ ᱵᱤᱞᱟᱹᱛ ᱧᱚᱜ ᱠᱟᱹᱴᱤᱡ ᱞᱮ ᱯᱟᱲᱟᱜ ᱠᱟᱱᱟ ᱢᱟᱱᱮ ᱵᱤᱲᱟᱹᱣᱟ ᱥᱟ ᱥᱟᱨᱡᱚᱢ ᱫᱟᱨᱮ ᱠᱚᱦᱚᱸ ᱢᱟᱱᱮ ᱢᱤᱫ ᱵᱟᱨ ᱦᱟᱸᱰᱮ ᱱᱟᱰᱮ ᱫᱚ ᱢᱮᱱᱟᱜ ᱫᱚ ᱢᱮᱱᱟᱜᱼᱟ ᱢᱮᱱᱠᱷᱟᱱ ᱟᱯᱮᱭᱟᱜ ᱵᱩᱨᱩ ᱫᱤᱥᱚᱢ ᱡᱟᱦᱟᱸ ᱞᱮᱠᱟ ᱛᱟᱦᱮᱱᱟ ᱚᱱᱠᱟ ᱛᱚ ᱵᱟᱹᱱᱩᱜᱼᱟ
ᱦᱮᱸ ᱦᱮᱸ ᱦᱮᱸ ᱟᱫᱚ ᱥᱟᱨᱡᱚᱢ ᱫᱟᱨᱮ ᱦᱚᱸᱛᱚ ᱚᱱᱠᱟ ᱛᱚ ᱟᱨ ᱢᱟᱱᱮ ᱚᱱᱟ ᱫᱚ ᱤᱫᱤ ᱠᱟᱛᱮᱫ ᱨᱚᱦᱚᱭ ᱦᱩᱭᱩᱜ ᱟ ᱛᱚ ᱟᱫᱚ ᱵᱩᱨᱩ ᱨᱮᱫᱚ ᱤᱫᱤ ᱠᱟᱛᱮᱫ ᱛᱚ ᱟᱨ ᱵᱟᱝ ᱨᱚᱦᱚᱭ ᱦᱩᱭᱩᱜᱼᱟ ᱵᱩᱨᱩ ᱨᱮᱫᱚ ᱚᱴᱳᱢᱮᱴᱤᱠ ᱟᱡ ᱛᱮᱜᱮ ᱫᱟᱨᱮᱜᱼᱟ
ᱦᱮ ᱚᱱᱟᱜᱮ ᱢᱮᱱ ᱦᱩᱭᱩᱜ ᱠᱟᱱᱟ ᱡᱮ ᱪᱤᱱᱛᱟ. ᱵᱷᱟᱵᱱᱟ ᱦᱩᱭᱩᱜ ᱠᱟᱱᱟ ᱡᱮ ᱫᱟᱨᱮ ᱠᱚ ᱠᱟᱹᱴᱤᱡ ᱨᱚᱦᱚᱭ ᱦᱩᱭᱩᱜᱼᱟ ᱢᱟᱱᱮ ᱟᱵᱚ ᱪᱮᱛᱟᱱ ᱨᱮ ᱡᱮᱦᱮᱛᱩ ᱵᱟᱹᱲᱤᱡ ᱪᱟᱞᱟᱜ ᱠᱟᱱᱟ ᱡᱟᱦᱟᱸ ᱚᱱᱮ ᱥᱤᱛᱩᱝ ᱫᱤᱱ ᱦᱚᱭ ᱠᱚᱦᱚᱸ ᱵᱟᱝ ᱧᱟᱢᱚᱜᱼᱟ ᱚᱠᱥᱤᱡᱮᱱ ᱪᱟᱞᱟᱜ ᱠᱟᱱᱟ ᱫᱟᱨᱮ ᱠᱚ ᱛᱟᱦᱚᱞᱮ ᱨᱚᱦᱚᱭ ᱤᱫᱤ ᱦᱩᱭᱩᱜᱼᱟ᱾
ᱦᱮᱸ ᱫᱟᱨᱮ ᱫᱚ ᱦᱩᱸ ᱚᱱᱠᱟᱱᱟᱜ ᱵᱮᱯᱟᱨ ᱚᱱᱟ ᱠᱚᱫᱚ ᱚᱱᱟ ᱢᱟᱛᱚ ᱟᱹᱰᱤ ᱵᱷᱟᱹᱜᱤ ᱡᱤᱱᱤᱥ ᱠᱟᱱᱟ᱾ ᱡᱮ ᱫᱟᱨᱮ ᱫᱚ ᱫᱟᱨᱮ ᱫᱚ ᱥᱚᱵᱽ ᱥᱚᱢᱚᱭ ᱜᱮ ᱚᱲᱟᱜ ᱟᱥᱮ ᱯᱟᱥᱮ ᱠᱚᱨᱮ ᱥᱮ ᱟᱹᱛᱩ ᱫᱷᱟᱨᱮ ᱠᱚᱨᱮ ᱡᱩᱫᱤ ᱫᱟᱨᱮ ᱠᱚ ᱡᱩᱚᱫᱤ ᱛᱟᱦᱮᱱᱟ ᱛᱟᱦᱚᱞᱮ ᱠᱷᱟᱱ ᱫᱚ ᱟᱹᱰᱤ ᱡᱤᱭᱟᱹᱲ ᱜᱮ ᱵᱩᱡᱟᱹᱜᱼᱟ ᱥᱮ ᱥᱤᱛᱩᱝ ᱫᱤᱱ ᱠᱚ
ᱟᱨᱦᱚ ᱢᱟᱠᱚᱢ ᱫᱟᱨᱮ ᱚᱱᱮ ᱡᱟᱦᱟᱸ ᱥᱤᱠᱲᱤᱡ ᱠᱚ ᱢᱮᱛᱟᱜ ᱠᱟᱱᱟ ᱡᱟᱦᱟᱸ ᱵᱟᱯᱞᱟ ᱨᱮ ᱞᱟᱜᱟᱜ ᱠᱟᱱᱟ ᱚᱱᱟ ᱠᱚ ᱡᱤᱱᱤᱥ ᱵᱟᱯᱞᱟ ᱵᱷᱟᱸᱰᱟᱱ ᱛᱟᱯᱚᱨᱮ ᱟᱵᱚᱣᱟᱜ ᱡᱟᱦᱟᱸ ᱢᱟᱨᱟᱝ ᱢᱟᱨᱟᱝ ᱯᱚᱨᱚᱵᱽ ᱦᱮᱱᱟᱜ ᱚᱱᱟ ᱫᱚ ᱵᱟᱦᱟ ᱥᱚᱨᱦᱟᱭ ᱢᱟᱜ ᱢᱚᱬᱮ ᱥᱟᱠᱨᱟᱛ ᱚᱱᱟ ᱠᱚ ᱞᱟᱹᱠᱛᱤᱭᱟᱱ ᱡᱤᱱᱤᱥ ᱠᱟᱱᱟ ᱚᱱᱟ ᱠᱚ ᱞᱟᱹᱜᱤᱫ ᱡᱷᱚᱛᱚ ᱢᱟᱱᱮ ᱫᱟᱨᱮ ᱫᱚ ᱫᱚᱦᱚ ᱫᱚ ᱮᱠᱟᱞᱛᱮ ᱞᱟᱹᱠᱛᱤ ᱠᱟᱱᱟ
ᱦᱮᱸ ᱦᱮᱸ ᱵᱤᱥᱮᱥ ᱠᱚᱨᱚ ᱮᱴᱟᱜ - ᱪᱮᱫ ᱫᱟᱨᱮ ᱫᱚ ᱵᱟᱝ ᱦᱚᱞᱳ ᱡᱩᱫᱤ ᱥᱟᱨᱡᱚᱢ ᱫᱟᱨᱮᱜ ᱜᱮ ᱡᱩᱫᱤ ᱛᱟᱦᱮᱱᱟ ᱚᱱᱟᱜᱮ ᱠᱤᱱᱛᱩ ᱟᱹᱰᱤ ᱠᱤᱪᱷᱩ ᱢᱟᱱᱮ ᱩᱸ ᱡᱚᱛᱚ ᱡᱤᱱᱤᱥ ᱨᱮ ᱠᱟᱹᱢᱤ ᱮᱢᱟᱭ᱾
ᱦᱳᱭ ᱦᱳᱭ
ᱟᱫᱚ ᱚᱱᱟ ᱥᱟᱞᱟᱜ ᱛᱮ ᱟᱨ ᱪᱮᱫ ᱵᱟᱹᱭ ᱵᱟᱹᱭᱛᱮ ᱢᱩᱪᱟᱹᱫ ᱮᱱᱟ ᱢᱟᱱᱮ ᱴᱟᱭᱤᱢ ᱠᱚᱦᱚᱸ ᱪᱟᱵᱟ ᱤᱫᱤᱭᱮᱱᱟ ᱦᱮᱸ ᱟᱫᱚ ᱜᱚᱞᱯᱚᱼᱼ ᱚᱱᱠᱟ ᱫᱚ ᱟᱨ ᱵᱟᱝ ᱢᱩᱪᱟᱹᱫᱚᱜᱼᱟ ᱦᱚᱯᱚᱱ ᱦᱚᱯᱚᱱ ᱟᱨ ᱪᱮᱫ ᱴᱟᱭᱤᱢ ᱨᱮᱫᱚ᱾ ᱛᱚ ᱚᱱᱟᱜᱮ ᱟᱨᱪᱮ ᱡᱟᱭᱦᱳ ᱜᱚᱞᱯᱚ ᱠᱟᱛᱮ ᱢᱟ ᱟᱹᱰᱤ ᱪᱮᱦᱚᱨᱟ ᱵᱩᱡᱷᱟᱹᱣᱱᱟ ᱟᱨᱚ ᱦᱟᱜ ᱱᱚᱝᱠᱟ ᱜᱮ ᱱᱮᱠᱥᱚᱴ ᱧᱟᱯᱟᱢ ᱨᱮ ᱟᱨᱮᱫ ᱱᱚᱝᱠ ᱜᱮ ᱨᱚᱯᱚᱲ ᱦᱩᱭᱩᱜᱼᱟ, ᱥᱮ ᱱᱚᱝᱠᱟᱱᱟᱜ ᱜᱮ ᱟᱨᱚ ᱦᱭᱛ ᱮᱴᱟᱜᱟᱜ ᱴᱚᱯᱤᱠ ᱱᱤᱭᱮ ᱟᱨᱚ ᱜᱟᱞᱢᱟᱨᱟᱣ ᱜᱚ ᱴᱟᱭ ᱦᱩᱭᱩᱜᱼᱟ᱾
ᱚᱲᱟᱜ ᱥᱩᱨ ᱠᱚᱨᱮ ᱡᱟᱦᱟᱸᱭ ᱫᱟᱜ ᱠᱚ ᱛᱚᱸᱵᱚᱜᱼᱟ ᱚᱱᱟ ᱰᱚᱸᱜᱟᱲ ᱠᱚ ᱡᱚᱢᱟᱣ ᱦᱚᱪᱚᱼᱟ ᱡᱟᱹᱯᱩᱫ ᱫᱤᱱ ᱠᱟᱱᱟ᱾ ᱥᱮ ᱢᱟᱱᱮ ᱩᱱᱠᱩ ᱫᱚ ᱥᱤᱠᱤᱡ ᱠᱚ ᱵᱮᱱᱟᱜ ᱠᱟᱱᱟ ᱾ ᱚᱱᱟ ᱠᱷ ᱟᱹᱰᱤ ᱨᱚᱠᱚᱢ ᱨᱳᱜᱽ ᱛᱮᱭᱟᱨ ᱫᱟᱲᱮᱭᱟᱜᱼᱟ᱾ ᱢᱟᱱᱮ
ᱟᱨ ᱡᱟᱦᱟᱸ ᱢᱮᱞᱮᱨᱤᱭᱟ ᱴᱟᱭᱯᱷᱚᱭᱮᱰ ᱰᱮᱝᱜᱩ ᱪᱮᱫ ᱠᱚ ᱡᱟᱦᱟᱸ ᱦᱩᱭᱩᱜ ᱠᱟᱱᱟ ᱚᱱᱟ ᱠᱚ ᱟᱹᱰᱤ ᱡᱟᱨᱟᱝ ᱨᱳᱜ ᱢᱟᱱᱮ ᱡᱮᱢᱚᱱ ᱟᱠᱨᱟᱱᱛ ᱫᱟᱲᱮᱭᱟᱜᱼᱟ, ᱛᱟᱦᱚᱞᱮ ᱚᱱᱟ ᱠᱚ ᱥᱟᱵ ᱢᱟ᱾
ᱦᱮᱸ, ᱦᱮᱸ᱾